ᱧᱟᱢ ᱫᱟᱵᱮᱱ
ᱦᱮᱸ ᱟᱸᱚᱢ ᱧᱟᱢ ᱫᱟᱹᱧ
ᱟᱪᱷᱟ ᱡᱚᱦᱟᱨ ᱜᱮ
ᱦᱮᱸ ᱡᱚᱦᱟᱨ ᱜᱮ
ᱱᱟᱯᱟᱭ ᱜᱮ ᱢᱮᱱᱟᱜ ᱵᱤᱱᱟ
ᱦᱮᱸ ᱱᱟᱯᱟᱭ ᱜᱮ ᱢᱮᱱᱟᱜ ᱞᱤᱧᱟ ᱱᱚᱜᱚᱭ ᱱᱤᱛᱳ ᱡᱚᱢ ᱵᱟᱲᱟ ᱠᱟᱛᱮᱜ ᱫᱩᱲᱩᱵ ᱦᱩᱭ ᱟᱠᱟᱱᱟ
ᱚ ᱫᱟ ᱛᱟᱦᱞᱮ ᱚᱱᱛᱮ ᱫᱚ ᱥᱮᱨᱢᱟ ᱫᱟᱜ ᱫᱚ ᱪᱮᱫᱞᱮᱠᱟᱭ ᱡᱟᱹᱲᱤᱭᱮᱫᱟ ᱥᱮ ᱵᱟᱭ ᱡᱟᱹᱲᱤᱭᱮᱫᱟ ᱱᱮᱛᱟᱨ ᱢᱟ ᱥᱮᱨᱢᱟ ᱫᱟᱜ ᱫᱤᱱ ᱜᱮ ᱠᱟᱱᱟ
ᱥᱮᱨᱢᱟ ᱫᱟᱜ ᱡᱟᱲᱤ ᱵᱚᱞᱛᱮ ᱡᱟᱲᱤ ᱫᱚ ᱛᱮᱢᱚᱱ ᱫᱚ ᱵᱟᱭ ᱡᱟᱲᱤ ᱫᱟᱭ ᱥᱤᱛᱩᱝ ᱟᱠᱟᱫᱟᱭ ᱢᱟᱱᱮ ᱚᱱ ᱫᱷᱚᱨᱚᱱ ᱫᱤᱱ ᱞᱮᱠᱟᱱᱟᱜ ᱴᱟᱴᱠᱟ ᱥᱤᱛᱩᱝ ᱜᱮ ᱧᱮᱞ ᱧᱟᱢᱚᱜ ᱠᱟᱱᱟ
ᱚ ᱱᱚᱛᱮ ᱢᱟᱭ ᱨᱤᱢᱤᱞ ᱟᱠᱟᱫᱟᱟᱭ ᱠᱤᱪᱷᱩ ᱠᱷᱚᱱ ᱞᱟᱦᱟᱜᱮ ᱡᱟᱹᱲᱤᱭᱮᱫ ᱛᱟᱦᱮᱸᱜ ᱮ ᱟᱨᱚ ᱱᱤᱛᱚᱜ ᱦᱚᱸ ᱢᱚᱱᱮ ᱦᱩᱭᱩᱜ ᱠᱟᱱᱟ ᱡᱟᱹᱲᱤᱭᱟᱭ ᱫᱟᱜ
ᱚᱸ ᱚᱱᱟ ᱦᱚᱸ ᱱᱟᱯᱟᱭ ᱠᱟᱛᱷᱟ ᱜᱮ ᱪᱚᱴ ᱪᱟᱸᱫᱚ ᱥᱮᱨᱢᱟ ᱫᱟᱜ ᱡᱟᱹᱲᱤᱭᱟᱯᱮ ᱠᱟᱱᱟ
ᱦᱮᱸ ᱛᱟᱦᱚᱞᱮ ᱟᱯᱮ ᱫᱚ ᱟᱛᱳ ᱨᱮᱯᱮ ᱛᱟᱦᱮᱱᱟ ᱥᱮ ᱤᱭᱟᱹᱨᱮ ᱵᱟᱡᱟᱨ ᱥᱟᱦᱟᱨ ᱨᱮ?
ᱦ ᱵᱟᱡᱟᱨ ᱥᱟᱦᱟᱨ ᱫᱚ ᱪᱮᱫᱠᱟ ᱢᱟᱱᱮ ᱚᱲᱟᱜ ᱫᱚ ᱟᱹᱛᱩ ᱨᱮᱜᱮ ᱟᱫᱚ ᱤᱧᱫᱚ ᱚᱱᱠᱟ ᱚᱞᱚᱜ ᱯᱦᱟᱜ ᱯᱟᱲᱦᱟᱣ ᱠᱷᱟᱹᱛᱤᱨ ᱛᱮ ᱚᱱᱠᱟ ᱦᱳᱥᱴᱮᱞ ᱨᱤᱧ ᱛᱟᱦᱮᱱᱟ ᱵᱟᱡᱟᱨ ᱥᱮᱫ ᱨᱮᱜᱮ
ᱚ ᱚ ᱛᱟᱦᱞᱮ ᱦᱚᱥᱴᱮᱞ ᱨᱮ ᱱᱤᱛᱚᱜ ᱯᱟᱲᱦᱟᱣ ᱜᱤᱫᱽᱨᱟᱹ ᱠᱚᱫᱚ ᱛᱤᱱᱟᱹᱜ ᱜᱟᱱ ᱢᱮᱱᱟᱜ ᱯᱮᱭᱟ ᱚᱱᱠᱟ ᱡᱮ ᱫᱚᱢᱮ ᱯᱮ ᱯᱟᱲᱦᱟᱜ ᱠᱟᱱᱟ ᱡᱟᱦᱟᱸ ᱵᱷᱚᱵᱤᱥᱚᱛ ᱨᱮ ᱟᱹᱰᱤ ᱮᱠᱫᱚᱢ ᱥᱮᱥ ᱥᱮᱫ ᱡᱟᱦᱟᱸ ᱠᱚ ᱞᱟᱹᱭ ᱮᱫᱟ ᱯᱤ ᱮᱪ ᱰᱤ ᱥᱮ ᱨᱤᱥᱟᱨᱪᱟᱨ ᱥᱮᱫ ᱯᱮ ᱪᱟᱞᱟᱜ ᱞᱟᱹᱜᱤᱫ ᱱ ᱯᱮ ᱠᱩᱨᱩᱢᱩᱴᱩ ᱯᱮ ᱦᱟᱛᱟ ᱦᱟᱛᱟᱣ ᱟᱠᱟᱫᱟ ᱚᱱᱠᱟ ᱛᱤᱱᱟᱹᱜ ᱜᱤᱫᱽᱨᱟᱹ ᱢᱮᱱᱟᱜ ᱯᱮᱭᱟ
ᱟᱫᱚ ᱠᱟᱛᱷᱟ ᱫᱚ ᱦᱩᱭᱩᱜ ᱠᱟᱱᱟ ᱟᱞᱮ ᱛᱚ ᱡᱟᱦᱟᱸ ᱠᱚ ᱢᱮᱱᱟᱜ ᱞᱮᱭᱟ ᱱᱚᱰᱮ ᱟᱭᱢᱟ ᱯᱟᱹᱴ ᱢᱮᱱᱟᱜ ᱠᱚᱣᱟ ᱟᱭᱢᱟ ᱢᱤᱰᱤᱭᱟᱢ ᱜᱮ ᱟᱞᱮᱫᱚ ᱥᱟᱱᱛᱟᱞᱤ ᱢᱤᱰᱤᱭᱟᱢ ᱛᱮ ᱤᱧᱩᱧ ᱚᱞᱚᱜ ᱠᱟᱱᱟ᱾ ᱟᱫᱚ ᱢᱮᱱᱠᱷᱟᱱ ᱟᱫᱚ ᱚᱱᱠᱟᱟᱜᱮ ᱤᱭᱩᱱᱤᱵᱷᱟᱨᱥᱤᱴᱤ ᱞᱮᱵᱮᱞ ᱨᱮ ᱢᱟᱱᱮ ᱱᱮᱴᱥᱴ ᱯᱚᱨᱤᱠᱷᱟ ᱠᱚ ᱮᱢ ᱵᱟᱲᱟ ᱦᱩᱭᱩᱜ ᱠᱟᱱᱟ ᱟᱫᱚ ᱞᱟᱯᱷᱟᱝ ᱥᱮᱪᱮᱫ ᱩᱭᱦᱟᱹᱨ ᱵᱷᱟᱵᱱᱟ ᱫᱚ ᱟᱹᱰᱤ ᱯᱟᱹᱴᱷᱩᱣᱟᱹ ᱟᱜ ᱜᱮ ᱢᱮᱱᱟᱜ ᱛᱟᱠᱚᱣᱟ᱾
ᱟᱫᱚ ᱢᱮᱱᱠᱷᱟᱱ ᱱᱤᱛᱚᱜ ᱟᱹᱰᱤ ᱨᱚᱠᱚᱢ ᱮᱴᱠᱮᱴᱚᱬᱮ ᱧᱮᱞᱚᱜ ᱠᱟᱱᱟ ᱚᱱᱟ ᱢᱤᱰᱤᱭᱟᱢ ᱛᱚᱨᱚᱯᱷ ᱮᱚᱠᱷᱚᱱ ᱫᱚ ᱢᱟᱱᱮ ᱮᱴᱠᱮᱴᱚᱬᱮ ᱱᱤᱴ ᱥᱮᱴ ᱯᱟᱥ ᱠᱟᱛᱮᱫ ᱦᱚᱸ ᱡᱤᱭᱟᱨᱮᱯ ᱫᱚ ᱞᱟᱜᱟᱣ ᱛᱮᱜᱮ ᱦᱩᱭᱟᱢᱟ᱾
ᱟᱪᱷᱟ ᱡᱤᱟᱨᱤᱯᱷ ᱡᱩᱫᱤᱢ ᱞᱟᱜᱟᱣᱟ ᱚᱸᱰᱮ ᱡᱟᱦᱟᱸᱭ ᱛᱟᱦᱮᱱ ᱠᱟᱱᱟ ᱡᱟᱦᱟᱸᱭ ᱟᱨᱠᱮ ᱱᱚᱰᱮ ᱠᱚ ᱦᱟᱛᱟᱣ ᱢᱮᱭᱟ ᱩᱱᱠᱩ ᱦᱚᱸ ᱠᱟᱹᱴᱤᱡ ᱮᱴᱠᱮᱴᱚ ᱮᱴᱠᱮᱴᱚᱬᱮ ᱞᱮᱠᱷᱟᱡ ᱜᱮ ᱟᱫᱚ ᱡᱚᱠᱷᱚᱱᱤᱧ ᱧᱮᱞ ᱮᱫᱟ ᱱᱩᱠᱩ ᱜᱚᱢᱠᱮ ᱠᱚᱣᱟᱜ ᱱᱚᱝᱠᱟ ᱠᱚ ᱞᱟᱹᱭ ᱫᱟ ᱟᱨᱠᱤ ᱡᱚᱠᱷᱚᱱ ᱢᱤᱰᱤᱭᱟᱢ ᱠᱟᱱᱟ ᱠᱚ ᱛᱚ ᱱᱩᱠᱩ ᱫᱚ ᱪᱮᱫ ᱯᱮ ᱪᱤᱠᱟᱹᱭᱟ ᱥᱮ ᱪᱮᱫ ᱵᱟᱝ ᱟᱯᱮᱭᱟᱜ ᱵᱷᱚᱵᱤᱥᱚᱛ ᱚᱠᱟ ᱞᱮᱠᱟ ᱱᱚᱝᱠᱟ ᱢᱤᱫᱴᱟᱝ ᱩᱭᱦᱟᱹᱨ ᱵᱷᱟᱵᱽᱱᱟ ᱨᱮᱠᱚ ᱯᱟᱲᱟᱜ ᱠᱟᱱᱟ ᱜᱚᱢᱠᱮ ᱠᱚ ᱟᱨ ᱥᱟᱶᱛᱮ ᱟᱹᱰᱤ ᱟᱭᱢᱟ ᱱᱤᱛᱚᱜ ᱵᱟᱹᱱᱩᱜᱼᱟ ᱡᱮᱢᱚᱱ ᱵᱤ ᱮᱰ ᱠᱚᱞᱮᱡᱽ ᱠᱚ ᱢᱟᱱᱮ ᱵᱤ ᱮᱰ ᱨᱮᱱᱟᱜ ᱠᱳᱥ ᱦᱚᱸ ᱵᱟᱹᱱᱩᱜᱼᱟ ᱜᱨᱮᱰ ᱠᱚᱞᱮᱡᱽ ᱠᱚ ᱦᱚᱸ ᱵᱟᱹᱱᱩᱜ ᱱᱚᱝᱠᱟᱱᱟᱜ ᱮᱴᱠᱮᱴᱚᱲᱮ ᱢᱮᱱᱟᱜᱼᱟ
ᱦᱩᱸ ᱛᱟᱦᱚᱞᱮ ᱟᱨ ᱱᱤᱛᱚᱜ ᱫᱚ ᱞᱟᱹᱭ ᱜᱟᱱᱚᱜᱼᱟ ᱟᱵᱚᱱ ᱱᱚᱣᱟ ᱚᱞᱪᱤᱠᱤ ᱫᱚ ᱵᱮᱥᱤ ᱥᱮᱨᱢᱟ ᱫᱚ ᱟᱹᱣᱨᱤ ᱦᱩᱭᱩᱜᱼᱟ ᱡᱟᱦᱟᱸᱨ ᱱᱚᱶᱟ ᱮᱱᱛᱮᱜ ᱦᱩᱭ ᱟᱠᱟᱱᱟ ᱡᱮ ᱠᱚᱞᱮᱡᱽ ᱠᱚᱨᱮᱜ ᱮᱛᱚᱦᱚᱵ ᱟᱠᱟᱱᱟ ᱟᱨ ᱱᱚᱶᱟ ᱞᱟᱦᱟ ᱱᱚᱜ-ᱚᱭ ᱵᱟᱝᱞᱟ ᱠᱚ ᱥᱮ ᱤᱝᱨᱮᱡᱤ ᱠᱚᱫᱚ ᱟᱹᱰᱤ ᱞᱟᱦᱟ ᱠᱷᱚᱱ ᱜᱮ ᱢᱮᱱᱟᱜ ᱛᱟᱦᱚᱞᱮ ᱱᱚᱜᱼᱚᱭ ᱡᱮ ᱱᱤᱛᱳᱜ ᱵᱮᱥᱤ ᱥᱮᱨᱢᱟ ᱫᱚ ᱵᱟᱝ ᱦᱩᱭᱩᱜ ᱠᱟᱱᱟ ᱛᱟᱦᱚᱞᱮ ᱡᱚᱠᱷᱚᱱ ᱮᱴᱟᱜ ᱠᱚ ᱥᱟᱵᱡᱮᱠᱴ ᱡᱮᱢᱚᱱ ᱮᱸᱜ ᱤᱛᱤᱦᱟᱥ ᱵᱷᱩᱜᱳᱞ ᱚᱝᱠᱚ ᱱᱚᱣᱟ ᱠᱚ ᱡᱚᱠᱷᱚᱱ ᱯᱮ ᱠᱚᱨᱟᱣ ᱮᱫᱟ ᱩᱱ ᱫᱚ ᱛᱟᱦᱚᱞᱮ ᱱᱚᱣᱟ ᱠᱚᱨᱮᱭᱟᱜ ᱯᱩᱛᱷᱤ ᱠᱚᱫᱚ ᱛᱤᱱᱟᱹᱜ ᱧᱟᱢᱚᱜᱚᱜ ᱠᱟᱱᱟ ᱮᱵᱷᱮᱞ ᱮᱵᱮᱞ ᱜᱮᱭᱟ ᱵᱟᱡᱟᱨ ᱠᱚᱨᱮᱜ ᱥᱮ ᱵᱟᱹᱱᱩᱜᱼᱟ
ᱟᱫᱚ ᱯᱩᱛᱷᱤ ᱵᱚᱞᱛᱮ ᱤᱧ ᱛᱚ ᱱᱚᱜ-ᱚᱭ ᱱᱟᱜᱟᱢ ᱥᱟᱛᱟᱢ ᱟᱛᱮᱧ ᱤᱧ ᱠᱚᱨᱟᱣᱫᱟ ᱟᱫᱚ ᱯᱩᱛᱷᱤ ᱠᱚᱫᱚ ᱞᱟᱹᱭ ᱞᱮᱠᱷᱟᱱ ᱫᱚ ᱮᱸ ᱢᱤᱰᱤᱭᱟᱢ ᱞᱮᱠᱟ ᱛᱮᱫᱚ ᱵᱟᱝ ᱧᱟᱢᱚᱜ ᱠᱟᱱ ᱜᱮᱭᱟ ᱵᱟᱹᱱᱩᱜᱼᱟ ᱢᱤᱫᱴᱟᱝ ᱦᱚᱸ ᱵᱟᱠᱚ ᱚᱞ ᱠᱟᱫᱟ ᱟᱫᱚ ᱢᱮᱱᱠᱷᱟᱱ ᱱᱚᱜᱼᱚᱭ ᱵᱟᱝᱞᱟ ᱢᱤᱰᱤᱭᱟᱢ ᱨᱮᱱᱟᱜ ᱵᱳᱭ ᱮᱸ ᱥᱮ ᱤᱝᱞᱤᱥ ᱢᱤᱰᱤᱭᱟᱢᱟᱜ ᱵᱳᱭ ᱯᱩᱛᱷᱤ ᱠᱚᱛᱮ ᱜᱮ ᱯᱟᱲᱦᱟᱣ ᱦᱩᱭᱩᱜ ᱠᱟᱱᱟ ᱟᱫᱚ ᱜᱚᱝᱠᱮ ᱢᱤᱫᱴᱟᱝ ᱜᱚᱢᱠᱮ ᱢᱮᱱᱟᱭᱟ ᱱᱩᱭ ᱫᱚ ᱢᱚᱴᱟᱢᱩᱴᱤ ᱛᱚᱨᱡᱚᱢᱟ ᱟᱹᱰᱤ ᱱᱟᱯᱟᱭ ᱛᱮᱜᱮ ᱫᱟᱲᱮᱭᱟᱜᱼᱟ ᱟᱨ ᱡᱩᱫᱤ ᱱᱚᱝᱠᱟ ᱵᱳᱭᱮ ᱯᱟᱲᱦᱟᱜᱼᱟ ᱡᱟᱦᱟᱱᱟᱜᱼ ᱮ ᱯᱟᱲᱦᱟᱣ ᱞᱮᱭᱟ ᱮᱢᱚᱱᱮ ᱵᱟᱝᱞᱟ ᱯᱟᱹᱨᱥᱤ ᱠᱟᱱᱟ ᱠᱤᱱᱛᱩ ᱦᱚᱲ ᱛᱮᱜᱮ ᱯᱟᱲᱦᱟᱣ ᱤᱫᱤᱭᱟ ᱮᱠᱵᱟᱨ ᱴᱷᱟᱢ ᱴᱷᱟᱢ ᱠᱟᱹᱴᱤᱡ ᱦᱚᱸ ᱢᱤᱫ ᱴᱷᱮᱱ ᱦᱚᱸ ᱵᱟᱭ ᱟᱫᱚ ᱚᱱᱟ ᱠᱷᱟᱹᱛᱤᱨ ᱟᱹᱰᱤ ᱠᱟᱹᱴᱤᱡ ᱞᱮ ᱥᱚᱞᱦᱮᱜ ᱠᱟᱱᱟ ᱟᱫᱚ ᱢᱮᱱᱠᱷᱟᱱ ᱩᱸ ᱤᱭᱩᱱᱤᱵᱷᱟᱨᱥᱤᱴᱤ ᱞᱮᱵᱮᱞ ᱨᱮᱱᱟᱜ ᱯᱩᱛᱷᱤ ᱫᱚ ᱟᱱᱟᱴ ᱢᱮᱱᱟᱜ ᱜᱮᱭᱟ ᱢᱮᱱᱠᱷᱟᱱ ᱤᱥᱠᱩᱞ ᱨᱮ ᱡᱚᱠᱷᱚᱱ ᱤᱧ ᱛᱟᱸᱦᱮ ᱠᱟᱱᱟ ᱩᱱ ᱯᱩᱛᱷᱤ ᱨᱮᱱᱟᱜ ᱟᱱᱟᱴ ᱫᱚᱢᱮ ᱜᱮ ᱛᱟᱸᱦᱮ ᱠᱟᱱᱟ
ᱚ ᱛᱟᱦᱚᱞᱮ ᱱᱚᱣᱟ ᱫᱚ ᱱᱟᱦᱚᱭ ᱟᱯᱮᱭᱟᱜ ᱫᱚᱯᱮ ᱞᱟᱹᱭ ᱠᱮᱫᱟ ᱡᱮ ᱟᱯᱮ ᱠᱚᱞᱮᱡᱽ ᱨᱮ ᱫᱚ ᱱᱚᱝᱠᱟ ᱢᱤᱫᱴᱟᱝ ᱢᱟᱪᱮᱫ ᱜᱚᱝᱠᱮ ᱢᱮᱱᱟᱭᱟ ᱡᱮ ᱡᱟᱸᱦᱟᱭ ᱚᱱᱠᱟ ᱵᱷᱟᱹᱜᱤ ᱴᱷᱤᱠᱮ ᱯᱟᱲᱦᱟᱣ ᱫᱟᱲᱮᱭᱟᱯᱮ ᱠᱟᱱᱟ ᱥᱟᱱᱛᱟᱲᱤ ᱛᱮ ᱛᱟᱦᱚᱞᱮ ᱡᱚᱠᱷᱚᱱ ᱟᱨᱚ ᱮᱴᱟᱜ ᱠᱚ ᱰᱤᱯᱟᱨᱴᱢᱮᱱᱴ ᱠᱚᱨᱮ ᱥᱮ ᱮᱴᱟᱜ ᱠᱚ ᱠᱚᱞᱮᱡᱽ ᱠᱚᱨᱮᱭᱟᱜ ᱫᱚ ᱪᱮᱫ ᱚᱸᱰᱮ ᱦᱚᱸ ᱚᱱᱠᱟᱜᱮ ᱜᱮ ᱢᱮᱱᱟᱜ ᱠᱚᱣᱟ ᱡᱮ ᱡᱟᱸᱦᱟᱭ ᱚᱱᱠᱟ ᱜᱮᱠᱚ ᱯᱟᱲᱦᱟᱣᱮᱫ ᱠᱚᱣᱟ ᱥᱮ ᱩᱱᱠᱩ ᱫᱚ ᱠᱟᱹᱴᱤᱡ ᱮᱸᱴᱠᱮᱴᱚᱲᱮ ᱠᱚ ᱧᱮᱞ ᱧᱟᱢ ᱫᱟ
ᱵᱟᱝ ᱮᱸᱴᱠᱮᱴᱚᱲᱮ ᱫᱚᱠᱚ ᱧᱮᱧᱟᱢᱮᱫ ᱜᱮᱭᱟ ᱠᱟᱨᱚᱱ ᱟᱫᱚ ᱱᱚᱝᱠᱟᱱ ᱵᱳᱭ ᱯᱩᱛᱷᱤ ᱠᱚ ᱵᱟᱹᱱᱩᱜᱼᱟ ᱟᱫᱚ ᱮᱴᱠᱮᱴᱚᱲᱮ ᱫᱚ ᱠᱟᱱ ᱜᱮᱭᱟ ᱢᱮᱱᱠᱷᱟᱱ ᱠᱷᱟᱱ ᱡᱩᱫᱤ ᱟᱢ ᱢᱤᱫ ᱥᱮᱫ ᱛᱮᱢ ᱩᱭᱦᱟᱹᱨ ᱪᱤᱱᱛᱟᱹᱭᱟ ᱟᱵᱚ ᱫᱚ ᱱᱮᱴ ᱥᱮᱴ ᱡᱩᱫᱤᱢ ᱪᱟᱞᱟᱜ ᱟᱢ ᱛᱚ ᱤᱝᱞᱤᱥ ᱛᱮᱜᱮ ᱛᱚ ᱯᱟᱲᱦᱟᱣ ᱞᱟᱜᱟᱣ ᱟᱢᱟ ᱟᱫᱚ ᱚᱱᱟ ᱠᱷᱟᱹᱛᱤᱨ ᱛᱮ ᱮᱴᱠᱮᱴᱚᱲᱮᱜ ᱠᱟᱱ ᱨᱮᱦᱚᱸ ᱚᱱᱟ ᱪᱮᱛᱟᱱ ᱦᱟᱭᱟᱨ ᱞᱮᱵᱮᱞ ᱠᱚᱨᱮ ᱫᱚ ᱟᱫᱚ ᱮᱴᱠᱮᱴᱚᱲ ᱮ ᱫᱚ ᱵᱟᱝ ᱢᱚᱱᱮ ᱦᱩᱭᱩᱜ ᱠᱟᱱᱟ ᱠᱟᱱᱟ ᱤᱧᱟᱹᱜ ᱞᱟᱹᱭ ᱛᱮᱫᱚ ᱠᱟᱨᱚᱱ ᱟᱢ ᱵᱟᱝᱞᱟ ᱵᱷᱟᱨᱥᱮᱱ ᱛᱮᱦᱚᱸ ᱱᱚᱝᱠᱟᱱ ᱯᱩᱛᱷᱤ ᱯᱚᱛᱚᱵ ᱫᱚ ᱵᱟᱢ ᱧᱟᱢᱟ ᱤᱝᱞᱤᱥ ᱛᱮᱜᱮ ᱯᱟᱸᱡᱟ ᱦᱚᱸ ᱞᱟᱜᱟᱣ ᱟᱢᱟ ᱦᱮᱸ ᱦᱮᱸ ᱦᱮᱸ ᱟᱫᱚ ᱤᱧᱟᱜ ᱦᱮᱸ ᱢᱟᱱᱮ ᱤᱥᱠᱩᱞ ᱠᱚᱞᱮᱡᱽ ᱠᱚᱨᱮᱜ ᱡᱩᱫᱤ ᱵᱷᱟᱹᱜᱤ ᱧᱚᱜ ᱠᱚ ᱛᱚᱨᱡᱚᱢᱟ ᱠᱮᱛᱟ ᱵᱚᱱᱟ ᱛᱟᱦᱚᱞᱮ ᱤᱧᱟᱜ ᱞᱟᱹᱭ ᱫᱚ ᱱᱟᱯᱟᱭ ᱠᱚᱜᱼᱟ
ᱦᱚᱸ ᱛᱟᱦᱞᱮ ᱦᱚᱜᱚᱭ ᱡᱟᱸᱦᱟᱭ ᱟᱯᱮ ᱯᱟᱹᱴᱷᱩᱣᱟᱹ ᱜᱤᱫᱽᱨᱟᱹ ᱠᱚ ᱢᱮᱱᱟᱜ ᱯᱮᱭᱟ ᱱᱩᱠᱩ ᱛᱤᱱᱟᱹᱜ ᱯᱮ ᱠᱩᱨᱩᱢᱩᱴᱩᱭᱮᱫᱟ ᱥᱮ ᱪᱮᱫ ᱞᱮᱠᱟ ᱢᱚᱱᱮ ᱦᱩᱭᱩᱜ ᱠᱟᱱᱟ ᱡᱮ ᱦᱟᱯᱮᱱ ᱫᱤᱱ ᱡᱚᱠᱷᱚᱱ ᱯᱮ ᱟᱨᱚᱯᱮ ᱯᱟᱲᱦᱟᱜᱼᱟ ᱪᱮᱛᱟᱱ ᱥᱮᱫ ᱛᱟᱦᱚᱞᱮ ᱟᱯᱮ ᱱᱚᱣᱟ ᱯᱩᱛᱷᱤ ᱠᱚ ᱪᱷᱟᱯᱟ ᱞᱟᱹᱜᱤᱫ ᱯᱮ ᱠᱩᱨᱩᱢᱩᱴᱩ ᱯᱮ ᱫᱚᱦᱚᱭᱮᱫᱟ ᱥᱮ ᱵᱟᱝ ᱩᱱᱠᱩ ᱡᱟᱦᱟᱸᱭ ᱠᱚ ᱢᱮᱱᱟᱜ ᱠᱚᱣᱟ ᱪᱮᱛᱟᱱ ᱨᱮ ᱥᱮ ᱩᱱᱠᱩ ᱴᱷᱮᱱ ᱟᱨᱫᱟᱥ ᱠᱚᱯᱮ ᱫᱚᱦᱚᱭᱮᱫᱟ ᱥᱮ ᱵᱟᱝ
ᱦᱮᱸ ᱟᱨᱫᱟᱥ ᱫᱚ ᱫᱚᱦᱚ ᱦᱩᱭ ᱟᱠᱟᱱ ᱜᱮᱭᱟ ᱟᱹᱰᱤ ᱚᱠᱛᱚ ᱜᱮ ᱡᱟᱦᱟᱸᱭ ᱠᱚ ᱯᱩᱛᱷᱤ ᱠᱚ ᱛᱚᱨᱡᱚᱢᱟ ᱟᱠᱟᱫᱟ ᱩᱱᱠᱩ ᱜᱚᱝᱠᱮ ᱥᱟᱶ ᱦᱚᱸ ᱢᱤᱫ ᱵᱟᱨ ᱧᱟᱯᱟᱢ ᱧᱟᱯᱟᱢ ᱵᱟᱲᱟ ᱫᱚ ᱦᱩᱭ ᱟᱠᱟᱱᱟ ᱟᱫᱚ ᱞᱟᱹᱭ ᱦᱩᱭᱩ ᱠᱟᱱᱟ ᱡᱮ ᱱᱚᱝᱠᱟ ᱱᱚᱝᱠᱟ ᱱᱚᱝᱠᱟ ᱟᱞᱮ ᱞᱮ ᱧᱮᱞ ᱮᱫᱟ᱾ ᱱᱚᱝᱠᱟ ᱯᱟᱲᱦᱟᱣ ᱞᱮ ᱮᱴᱠᱮᱴᱚᱬᱮ ᱠᱟᱱᱟ ᱟᱫᱚ ᱠᱚ ᱧᱮᱞ ᱮᱫᱟ ᱡᱮ ᱧᱮᱞ ᱯᱮ ᱢᱤᱫᱴᱟᱝ ᱯᱟᱹᱨᱥᱤ ᱵᱚᱱ ᱦᱟᱨᱟ ᱵᱩᱨᱩᱜᱼᱟ᱾ ᱱᱚᱝᱠᱟ ᱯᱳᱭᱞᱳ ᱫᱚ ᱱᱚᱝᱠᱟ ᱜᱮ ᱛᱟᱦᱟᱱᱟᱢ ᱠᱷᱟᱱ ᱟᱨᱦᱚᱸ ᱱᱚᱣᱟ ᱜᱷᱩᱨᱮ ᱛᱚᱨᱡᱚᱢᱟ ᱟᱨ ᱢᱤᱫ ᱫᱷᱟᱣ ᱩᱪᱷᱟᱹᱱᱚᱜ-ᱟ ᱱᱚᱝᱠᱟ ᱱᱚᱝᱠᱟᱛᱮ ᱥᱚᱞᱦᱮᱜᱼᱟ᱾ ᱟᱫᱚ ᱟᱞᱮ ᱡᱟᱦᱟᱸᱢ ᱞᱟᱹᱭ ᱠᱮᱫ ᱫᱚ ᱱᱚᱣᱟ ᱫᱚ ᱚᱵᱚᱥᱳ ᱟᱞᱮ ᱠᱩᱨᱩ ᱢᱩᱴᱩ ᱢᱮᱱᱟᱜᱼᱟ ᱪᱮᱫᱟᱜ ᱥᱮ? ᱛᱚᱨᱡᱚᱢᱟ ᱞᱟᱹᱠᱛᱤᱜ ᱠᱟᱱᱟ ᱥᱮ ᱱᱚᱝᱠᱟᱱ ᱡᱟᱦᱟᱸᱭ ᱮᱴᱟᱜ ᱢᱚᱱᱮ ᱠᱟᱜ ᱢᱮ ᱵᱟᱝᱞᱟ ᱥᱮ ᱤᱝᱞᱤᱥ ᱡᱟᱦᱟᱸ ᱚᱱᱚᱞᱤᱭᱟᱹ ᱱᱚᱝᱠᱟ ᱠᱟᱛᱮᱫ ᱜᱮ ᱡᱟᱦᱟᱸ ᱟᱹᱭᱤᱱ ᱢᱟᱱᱮ ᱟᱹᱱ ᱟᱹᱨᱤ ᱛᱟᱞᱟ ᱛᱮᱜᱮ ᱡᱛ ᱛᱚᱨᱡᱚᱢᱟ ᱜᱟᱱᱚᱜᱼᱟ, ᱚᱱᱟ ᱠᱚ ᱯᱚᱛᱚᱵ ᱠᱚ ᱚᱱᱠᱟ ᱟᱨᱠᱤ ᱠᱚᱨᱟᱣ ᱦᱩᱭᱩᱜᱼᱟ, ᱟᱨᱠᱤ ᱱᱚᱝᱠᱟ ᱩᱭᱦᱟᱹᱨ ᱫᱚ᱾ ᱢᱮᱱᱟᱜᱼᱟ
ᱚ ᱛᱟᱦᱞᱮ ᱟᱹᱰᱤ ᱢᱟᱨᱟᱝ ᱱᱚᱣᱟ ᱫᱚ ᱢᱤᱫᱴᱟᱝ ᱟᱯᱮ ᱯᱮ ᱠᱩᱨᱩᱢᱩᱴᱩ ᱯᱮ ᱫᱚᱦᱚᱣ ᱠᱟᱫᱟ ᱡᱮ ᱱᱚᱣᱟ ᱠᱚᱞᱮ ᱠᱚᱨᱟᱣᱟ ᱟᱹᱰᱤ ᱟᱭᱢᱟ ᱥᱟᱨᱦᱟᱣ ᱱᱚᱣᱟ ᱠᱚ ᱞᱟᱹᱜᱤᱫ᱾ ᱦᱟᱯᱮᱱ ᱫᱤᱱ ᱠᱚ ᱛᱟᱦᱞᱮ ᱟᱵᱚᱨᱮᱱ ᱡᱟᱦᱟᱸᱭ ᱯᱟᱹᱴᱷᱩᱣᱟᱹ ᱜᱤᱫᱽᱨᱟᱹ ᱠᱚ ᱟᱨᱚ ᱠᱚ ᱦᱤᱡᱩᱜᱼᱟ ᱩᱝᱠᱩ ᱞᱟᱹᱜᱤᱫ ᱛᱟᱦᱞᱮ ᱟᱹᱰᱤ ᱩᱛᱟᱹᱨ ᱯᱩᱛᱷᱤ ᱠᱚᱦᱚᱸ ᱚᱱᱠᱟ ᱧᱟᱢᱚᱜᱚᱜᱼᱟ᱾ ᱡᱟᱦᱟᱸ ᱩᱱᱠᱩᱣᱟᱜ ᱱᱚᱜ ᱚᱭ ᱡᱟᱦᱟᱸ ᱱᱤᱛᱚᱜ ᱡᱟᱦᱟᱸᱭᱟᱜ ᱮᱸᱴᱠᱮᱴᱚᱬᱮ ᱦᱩᱭᱩᱜ ᱠᱟᱱᱟ, ᱦᱟᱯᱮᱱ ᱫᱚ ᱵᱟᱝ ᱦᱩᱭᱩᱜᱼᱟ᱾
ᱦᱮᱸ ᱟᱫᱚ ᱱᱤᱛᱚᱜ ᱡᱮᱢᱚᱱ ᱠᱟᱛᱷᱟ ᱢᱮᱱ ᱟᱞᱮ ᱫᱚ ᱦᱩᱭᱩᱜ ᱠᱟᱱᱟ᱾ ᱱᱚᱜᱼᱚᱭ ᱢᱟᱱᱮ ᱯᱮᱭᱟ ᱵᱮᱡᱮᱞᱮ ᱧᱩᱨᱩᱜ ᱠᱟᱱᱟᱞᱮ ᱟᱨᱦᱚᱸ ᱵᱟᱨᱭᱟ ᱢᱮᱱᱟᱜ ᱠᱤᱱᱟ ᱞᱟᱦᱟᱨᱮ ᱥᱤᱱᱤᱭᱟᱨ ᱠᱚ ᱢᱮᱱᱟᱜ ᱠᱚᱣᱟ ᱟᱫᱚ ᱠᱟᱛᱷᱟ ᱫᱚ ᱦᱩᱭᱩᱜ ᱠᱟᱱᱟ ᱱᱩᱠᱩ ᱡᱮᱢᱚᱱ ᱮᱴᱠᱮᱴᱚᱬᱮ ᱠᱚ ᱯᱷᱮᱥ ᱤᱫᱤᱭᱫᱟ ᱟᱫᱚ ᱱᱩᱠᱩ ᱠᱟᱹᱴᱤᱡ ᱠᱚ ᱥᱚᱞᱦᱮ ᱦᱚᱴᱚ ᱠᱟᱜ ᱠᱟᱱᱟ ᱛᱟᱯᱚᱨᱮᱱ ᱠᱟᱹᱴᱤᱡ ᱥᱚᱞᱦᱮ ᱦᱚᱴᱚ ᱠᱟᱜ ᱠᱟᱱᱟ ᱟᱞᱮ ᱦᱚᱸ ᱡᱩᱫᱤ ᱠᱟᱹᱴᱤᱡ ᱱᱟᱯᱮ ᱱᱟᱥᱮ ᱞᱮ ᱥᱚᱞᱦᱮᱭᱟ᱾ ᱛᱟᱦᱚᱞᱮ ᱛᱟᱭᱚᱢ ᱫᱟᱨᱟᱢ ᱡᱟᱦᱟᱸᱭ ᱠᱚ ᱯᱚᱼ ᱯᱚᱝᱲᱟ ᱠᱚ ᱯᱟᱲᱦᱟᱣᱜ ᱠᱟᱱ ᱛᱟᱵᱚᱱᱟ᱾ ᱩᱱᱠᱩ ᱱᱟᱯᱟᱭ ᱛᱮᱠᱚ ᱯᱟᱲᱦᱟᱣᱜᱼᱟ ᱟᱨ ᱥᱟᱶᱛᱮ ᱡᱩᱫᱤ ᱥᱟᱱᱛᱟᱞᱤ ᱢᱤᱰᱤᱭᱟᱢ ᱨᱮᱱᱟᱜ ᱯᱚᱨᱤᱠᱟᱴᱷᱟᱢᱳ ᱴᱷᱤᱠ ᱵᱚᱱ ᱮᱸ ᱵᱟᱹᱡᱟᱹᱭ ᱫᱚᱦᱚᱭᱟ ᱛᱟᱦᱞᱮ ᱟᱵᱚᱣᱟᱜ ᱢᱤᱰᱤᱭᱟᱢ ᱛᱮᱦᱚᱸ ᱢᱟᱱᱮ ᱵᱷᱚᱨᱥᱟ ᱡᱩᱜᱩ ᱠᱟᱛᱮᱫ ᱠᱚ ᱯᱟᱲᱦᱟᱣᱚᱜᱼᱟ ᱥᱮ ᱚᱱᱠᱟ ᱱᱟᱯᱟᱭ ᱱᱟᱯᱟᱭ ᱴᱷᱟᱶ ᱨᱮᱦᱚᱸ ᱠᱚ ᱪᱟᱞᱟᱣ ᱫᱟᱲᱮᱭᱟᱜᱼᱟ᱾
ᱚᱸᱻ ᱛᱟᱦᱚᱞᱮ ᱱᱤᱛᱚᱜ ᱫᱚ ᱟᱯᱮᱭᱟᱜ ᱠᱚᱞᱮᱡᱽ ᱨᱮᱫᱚ ᱛᱤᱱᱟᱹᱜ ᱜᱟᱱ ᱜᱤᱫᱽᱨᱟᱹ ᱢᱮᱱᱟᱜ ᱠᱚᱣᱟ᱾ ᱡᱟᱦᱟᱸᱭ ᱱᱚᱣᱟ ᱢᱤᱰᱤᱭᱟᱢ ᱛᱮᱠᱚ ᱯᱟᱲᱦᱟᱣᱜ ᱠᱟᱱᱟ᱾
ᱟᱫᱚ ᱠᱚᱞᱮᱡᱽ ᱵᱚᱞᱛᱮ ᱫᱚ ᱤᱧᱫᱚ ᱱᱤᱛᱚᱜ ᱫᱚ ᱤᱭᱩᱱᱤᱵᱷᱟᱨᱥᱤᱴᱤ ᱨᱮ ᱢᱤᱱᱟᱹᱧᱟ ᱟᱫᱚ ᱤᱭᱩᱱᱤᱵᱷᱟᱨᱥᱤᱴᱤ ᱨᱮᱫᱚ ᱯᱟᱹᱴᱷᱩᱣᱟᱹ ᱵᱚᱞᱛᱮ ᱟᱞᱮ ᱰᱤᱯᱟᱨᱴᱢᱮᱱᱴ ᱨᱮᱫᱚ ᱢᱮᱱᱟᱜ ᱠᱚᱣᱟ ᱱᱚᱝᱠᱟ ᱛᱮᱨᱚ ᱡᱚᱱ
ᱟᱨ ᱱᱚᱝᱠᱟ ᱮᱴᱟᱜ ᱡᱟᱦᱟᱸ ᱠᱚᱫᱚ ᱦᱩᱭᱩᱜ ᱠᱟᱱᱟ᱾ ᱯᱚᱞᱤᱴᱤᱠᱮᱞ ᱠᱚᱨᱮᱱᱟᱜ ᱟᱨ ᱱᱚᱝᱠᱟ ᱟᱹᱛᱷᱟᱲᱤᱭᱟᱹ ᱡᱟᱦᱟᱸ ᱫᱚ ᱯᱷᱤᱞᱳᱡᱚᱯᱷᱤ ᱚᱱᱟ ᱠᱚᱨᱮ ᱱᱚᱝᱠᱟ‌ᱜ ᱜᱮ ᱢᱮᱱᱟᱜ ᱠᱚᱣᱟ᱾ ᱯᱷᱤᱞᱳᱡᱚᱯᱷᱤ ᱡᱟᱹᱱᱤᱡ ᱠᱷᱟᱱ ᱢᱮᱱᱟᱜ ᱠᱚᱣᱟ ᱱᱚᱭ ᱫᱚᱥ ᱜᱟᱱ ᱛᱟᱯᱚᱨ ᱦᱟᱹᱱᱠᱩ ᱫᱚ ᱠᱟᱹᱴᱤᱡ ᱥᱟᱸᱜᱮ ᱧᱚᱜ ᱟᱴᱷᱨᱚ ᱩᱱᱤᱥ ᱡᱚᱱᱜᱟᱱ ᱚᱝᱟ ᱚᱝᱠᱟ ᱠᱟᱛᱮᱫ ᱢᱮᱱᱟᱜ ᱠᱚᱣᱟ
ᱚ ᱛᱟᱦᱞᱮ ᱜᱤᱫᱽᱨᱟᱹ ᱠᱚ ᱛᱟᱦᱞᱮ ᱯᱟᱹᱴᱷᱩᱣᱟᱹ ᱠᱚᱫᱚ ᱵᱷᱟᱜᱮ ᱜᱮ ᱱᱤᱛᱚᱜ ᱫᱚᱠᱚ ᱯᱟᱹᱦᱤᱞ ᱠᱷᱚᱱ ᱫᱚᱠᱚ ᱪᱟᱞᱟᱜ ᱠᱟᱱᱟ ᱠᱟᱱ ᱜᱮᱭᱟ ᱤᱭᱩᱱᱤᱵᱷᱟᱨᱥᱤᱴᱤ ᱯᱟᱹᱦᱤᱞ ᱢᱟ ᱥᱮᱛᱚ ᱠᱚᱞᱮᱡᱽ ᱠᱩᱞ ᱠᱷᱟᱱ ᱜᱮ ᱟᱹᱰᱤ ᱢᱟᱨᱟᱝ ᱠᱚ ᱢᱚᱱᱮᱭᱮᱫ ᱛᱟᱦᱮᱸᱫ, ᱠᱚᱞᱮᱡᱽ ᱫᱷᱟᱹᱵᱤᱡ ᱦᱚᱸ ᱵᱟᱠᱚ ᱪᱟᱞᱟᱜ ᱠᱟᱱ ᱛᱟᱦᱮᱸᱫ᱾ ᱱᱤᱛᱳᱜ ᱚᱞᱨᱮᱰᱤ ᱞᱟᱹᱭ ᱜᱟᱱᱚᱜᱼᱟ ᱡᱮ ᱚᱱᱟ ᱠᱷᱚᱱ ᱫᱚ ᱟᱹᱰᱤᱴᱟ ᱠᱚ ᱪᱟᱞᱟᱣ ᱠᱚᱜ ᱠᱟᱱᱟ
ᱦᱮᱸ ᱦᱮᱸ ᱠᱤᱱᱛᱩ ᱯᱟᱹᱴᱷᱩᱣᱟᱹ ᱫᱚ ᱵᱟᱹᱲᱛᱤᱧ ᱜᱤᱧ ᱧᱮᱞ ᱟᱠᱟ ᱠᱚᱣᱟ ᱡᱮᱢᱚᱱ᱾ ᱡᱟᱦᱟᱸᱭ ᱥᱟᱱᱛᱟᱞᱤ ᱥᱟᱛᱟᱢ ᱟᱛᱮᱠᱚ ᱯᱟᱲᱦᱟᱣᱜ ᱠᱟᱱᱟ ᱱᱩᱠᱩ ᱫᱚ ᱟᱹᱰᱤ ᱥᱟᱸᱜᱮ ᱧᱚᱜ ᱜᱮ ᱢᱮᱱᱟᱜ ᱠᱚᱣᱟ ᱢᱟᱱᱮ ᱢᱤᱫ ᱠᱚᱠᱷᱚᱱᱳ ᱵᱟᱹᱛᱤ ᱢᱮᱱᱟᱜ ᱠᱚᱣᱟ ᱟᱹᱰᱤ ᱰᱮᱨ᱾
ᱚ ᱢᱟᱱᱮ ᱮᱴᱟᱜ ᱠᱚ ᱤᱭᱟᱹ ᱛᱩᱨᱱᱟᱭ ᱫᱚ
ᱦᱮᱸ ᱦᱮᱸ ᱢᱟᱱᱮ ᱤᱧ ᱡᱟᱦᱟᱸ ᱥᱟᱱᱛᱟᱞᱤ ᱥᱟᱵᱡᱮᱠᱴ ᱥᱟᱱᱛᱟᱞᱤ ᱥᱟᱵᱡᱮᱠᱴ ᱫᱚ ᱟᱹᱰᱤ ᱫᱤᱱ ᱠᱷᱚᱱ ᱜᱮᱛᱚ ᱛᱟᱦᱮᱸ ᱠᱟᱱᱟ
ᱦᱮᱸ,
ᱚᱱᱟ ᱦᱤᱞᱚᱜ
ᱟᱫᱚ ᱚᱱᱟ ᱫᱚ ᱤᱭᱩᱱᱤᱵᱷᱟᱨᱥᱤᱴᱤ ᱜᱮᱭᱟ ᱠᱚᱨᱮ ᱜᱮ ᱯᱟᱹᱦᱤᱞ ᱫᱚ ᱛᱟᱦᱮᱸ ᱠᱟᱱᱟ ᱱᱤᱛᱚᱜ ᱡᱮᱢᱚᱱ ᱥᱠᱩᱞ ᱠᱚᱨᱮᱜ ᱦᱚᱸ ᱦᱩᱭ ᱟᱠᱟᱱᱟ ᱱᱤᱛᱚᱜ ᱫᱚ ᱤᱥᱠᱩᱞ ᱠᱚᱨᱮ ᱦᱚᱸ ᱢᱟᱪᱮᱛ ᱦᱳᱭ ᱢᱮᱱᱟᱜ ᱠᱚᱜᱮᱭᱟ ᱟᱹᱰᱤ ᱜᱟᱱ ᱜᱮ ᱯᱟᱹᱦᱤᱞ ᱫᱚ ᱡᱮᱢᱚᱱ ᱵᱟᱝ ᱛᱟᱦᱮᱸ ᱞᱮᱱᱟ
ᱦᱩᱸ
ᱦᱮᱞᱳ
ᱦᱮᱸ ᱦᱮᱞᱳ ᱛᱟᱦᱞᱮ ᱟᱢ ᱫᱚ ᱱᱤᱛ ᱱᱤᱛᱚᱜ ᱫᱚ ᱟᱢᱟᱜ ᱚᱠᱟ ᱠᱟᱹᱢᱤ ᱠᱚᱨᱮ ᱡᱚᱯᱲᱟᱣ ᱢᱮᱱᱟᱜ ᱢᱮᱭᱟ
ᱦᱮᱸᱜ ᱤᱧᱟᱹᱜ ᱫᱚ ᱡᱷᱚᱛᱚ ᱠᱚᱢᱯᱤᱞᱤᱴ ᱟᱠᱟᱱᱟ ᱜᱨᱮᱡᱩᱭᱮᱥᱚᱱ ᱟᱫᱚ ᱚᱱᱟ ᱯᱚᱨᱮ ᱫᱚ ᱵᱟᱝ ᱯᱟᱲᱦᱟᱣ ᱦᱩᱭ ᱟᱠᱟᱱᱟ ᱦᱟᱱᱛᱮ ᱫᱚ
ᱚᱱᱟ ᱦᱚᱸ ᱱᱟᱯᱟᱭ ᱜᱮ ᱱᱤᱛᱚᱜ ᱦᱚᱸ ᱥᱟᱱᱟᱢ ᱦᱚᱲᱜᱮ ᱯᱟᱲᱦᱟᱣ ᱞᱟᱹᱠᱛᱤᱜ ᱠᱟᱱᱟ ᱠᱟᱨᱚᱱ ᱟᱹᱰᱤ ᱦᱚᱲ ᱱᱮᱛᱟᱨ ᱫᱚᱧ ᱧᱮᱞᱫᱟ ᱠᱩᱲᱤ ᱜᱤᱫᱽᱨᱟᱹ ᱠᱚ ᱦᱚᱸ ᱯᱟᱲᱦᱟᱣ ᱫᱚᱠᱚ ᱧᱮᱞᱮᱫ ᱠᱚᱣᱟᱧ ᱠᱚᱛᱮᱠ ᱠᱚᱛᱮᱠ ᱦᱟᱛᱟᱢ ᱠᱚᱫᱚ ᱠᱩᱲᱤ ᱜᱤᱫᱽᱨᱟᱹ ᱠᱚ ᱡᱟᱹᱥᱛᱤ ᱜᱮᱭᱟ ᱢᱮᱱᱠᱷᱟᱱ ᱡᱩᱫᱤ ᱟᱨᱦᱚᱸ ᱟᱵᱚᱣᱟᱜ ᱥᱟᱱᱛᱟᱲ ᱥᱚᱢᱟᱡᱽ ᱥᱮᱫ ᱮᱢ ᱠᱚᱭᱚᱜ ᱨᱩᱣᱟᱹᱲ ᱞᱮᱠᱷᱟᱱ ᱧᱮᱞᱟᱢ ᱵᱟᱝ ᱟᱹᱰᱤ ᱩᱱ ᱠᱩᱲᱤ ᱜᱤᱫᱽᱨᱟᱹ ᱫᱚ ᱯᱟᱲᱦᱟᱣ ᱫᱚ ᱞᱟᱯᱷᱟᱝ ᱥᱮᱪᱮᱫ ᱥᱮᱫ ᱦᱚᱸ ᱵᱟᱝᱠᱚ ᱪᱟᱜ ᱠᱟᱱᱟ ᱠᱟᱴᱤᱡ ᱦᱚᱲ ᱫᱚ ᱢᱟᱱᱮ ᱯᱟᱲᱦᱟᱣ ᱫᱚ ᱱᱤᱭᱚᱢ ᱞᱮᱠᱟ ᱠᱚ ᱯᱟᱲᱦᱟᱜ ᱠᱟᱱᱟ ᱢᱟᱱᱮ ᱱᱤᱭᱚᱢ ᱢᱟᱱᱮ ᱥᱟᱨᱴᱚᱯᱤᱠ ᱧᱟᱢ ᱞᱟᱹᱜᱤᱫ ᱯᱟᱲᱦᱟᱜ ᱟᱫᱚ ᱚᱝᱠᱟᱱᱟᱜ ᱫᱚ ᱵᱟᱠᱚ ᱩᱪᱟᱹᱨ ᱵᱟᱲᱟᱭᱮᱫᱟ ᱠᱷᱩᱵ ᱠᱚᱢ
ᱦᱮᱸ ᱦᱮᱸ ᱟᱨ ᱱᱤᱛᱚᱜ ᱟᱜ ᱢᱤᱫᱴᱟᱝ ᱦᱳᱭ ᱟᱠᱟᱱᱟ ᱱᱚᱜ ᱚᱚᱭ ᱡᱮ ᱤᱥᱠᱩᱞ ᱠᱚᱨᱮ ᱯᱷᱟᱥ ᱯᱷᱮᱞ ᱠᱚᱦᱚᱸ ᱵᱟᱹᱱᱩᱜᱼᱟ ᱛᱟᱦᱞᱮ ᱤᱱᱟᱹ ᱦᱚᱛᱮᱜ ᱛᱮᱦᱚᱸ ᱢᱤᱫᱴᱟᱝ ᱧᱮᱞᱚᱜᱚᱜ ᱠᱟᱱᱟ ᱥᱩᱫᱷᱩ ᱜᱮ ᱪᱟᱞᱟᱜ ᱠᱟᱱᱟ ᱠᱚ ᱚᱱᱮ ᱟᱫᱚ ᱚᱲᱟᱜ ᱨᱮ ᱫᱟᱠᱟ ᱮᱲᱮ ᱞᱮᱠᱟ ᱡᱮ ᱦᱮᱸ ᱪᱟᱞᱟᱜ ᱠᱟᱱᱟᱞᱮ ᱵᱟᱝᱢᱟ ᱫᱚᱢᱮ ᱜᱮᱞᱮ ᱯᱟᱲᱦᱟᱜ ᱠᱟᱱᱟ ᱠᱤᱱᱛᱩ ᱥᱮᱨᱚᱠᱚᱢ ᱫᱚ ᱵᱟᱝ ᱡᱟᱦᱟᱱᱟᱜ ᱢᱤᱫ ᱢᱤᱫᱴᱟᱝ ᱡᱩᱫᱤ ᱡᱟᱦᱟᱱᱟᱜ ᱵᱚᱱ ᱢᱮᱛᱟ ᱠᱚᱣᱟ ᱱᱚᱣᱟ ᱢᱟ ᱢᱟᱹᱭ ᱚᱞ ᱜᱚᱜ ᱠᱟᱜ ᱢᱮ ᱚᱱᱟ ᱚᱞ ᱜᱚᱫ ᱠᱟᱜ ᱠᱟᱜ ᱢᱮ ᱧᱮᱞᱚᱜ ᱠᱟᱱᱟ ᱵᱟᱠᱚ ᱫᱟᱲᱮᱭᱟᱜ ᱠᱟᱱᱟ
ᱵᱟᱝ ᱥᱟᱹᱨᱤ ᱜᱮ ᱞᱟᱦᱟ ᱛᱮᱱᱟᱜ ᱯᱟᱹᱦᱤᱞ ᱯᱟᱲᱦᱟᱣ ᱫᱚ ᱠᱟᱹᱴᱤᱡ ᱟᱞᱟᱫᱟ ᱧᱚᱜ ᱜᱮ ᱛᱟᱦᱮᱸ ᱠᱟᱱᱟ ᱠᱟᱨᱚᱱ ᱡᱟᱦᱟᱸᱭ ᱢᱟᱪᱮᱫ ᱵᱮᱱᱟ ᱩᱱᱤ ᱞᱟᱹᱭ ᱠᱮᱫᱮᱜᱼᱟ ᱡᱮ ᱟᱞᱮ ᱡᱚᱠᱷᱚᱱ ᱱᱮᱹᱴ ᱥᱮᱹᱴ ᱞᱮ ᱮᱢᱟ ᱱᱤᱛᱚᱜ ᱡᱮᱢᱚᱱ ᱯᱮ ᱧᱮᱞᱫᱟ ᱮᱢ ᱥᱤ ᱠᱤᱭᱩ ᱦᱤᱡᱩᱜ ᱠᱟᱱᱟ ᱟᱞᱮ ᱫᱚ ᱮᱢ ᱥᱤ ᱛᱤ ᱛᱮ ᱚᱞ ᱦᱩᱭ ᱠᱚᱜ ᱛᱟᱞᱮᱭᱟ ᱤᱝᱞᱤᱥ ᱛᱮ ᱟᱨᱦᱚᱸ ᱛᱤ ᱛᱮ ᱚᱞ ᱦᱚᱭᱠᱚᱜ ᱛᱟᱦᱞᱮ ᱟᱨᱦᱚᱸ ᱢᱤᱫᱴᱟᱝ ᱫᱚ ᱛᱟᱦᱮᱸ ᱠᱟᱱᱟ ᱯᱚᱧᱪᱟᱥ ᱱᱟᱢᱵᱟᱨ ᱨᱮᱱᱟᱜ ᱠᱚᱥᱮᱱ ᱱᱚᱣᱟ ᱚᱞ ᱦᱩᱭ ᱠᱚᱜᱼᱟ ᱛᱟᱦᱞᱮ ᱵᱩᱡᱽ ᱯᱮ ᱯᱚᱧᱪᱟᱥ ᱛᱤᱱᱟᱹ ᱜᱟᱱ ᱚᱞ ᱦᱩᱭ ᱠᱚᱜ ᱛᱟᱢᱟ
ᱦᱩᱸ ᱦᱩᱸ ᱟᱨ ᱱᱮᱛᱟᱨ ᱢᱟ ᱠᱚᱞᱡᱽ ᱠᱚᱨᱮ ᱦᱚᱸ ᱦᱚᱸᱜ-ᱚᱭ ᱥᱮᱢᱤᱥᱴᱟᱨ ᱯᱟᱦᱤᱞ ᱢᱟ ᱥᱮᱢᱤᱥᱴᱟᱨ ᱜᱮ ᱵᱟᱝ ᱛᱟᱦᱮᱸ ᱞᱮᱱᱟ
ᱨᱚᱲ ᱠᱚ ᱵᱟᱝ ᱟᱸᱡᱚᱢᱚᱜ ᱠᱟᱱᱟ ᱱᱤᱛᱚᱜ ᱫᱚ ᱚᱱᱮ ᱨᱚᱲ ᱠᱚ ᱟᱴᱚᱠ ᱟᱴᱚᱠ ᱟᱸᱡᱚᱢᱚᱜ ᱠᱟᱱᱟ ᱦᱮᱸ ᱦᱮᱞᱳ ᱞᱟᱹᱭᱫᱟᱹᱧ ᱡᱮ ᱨᱚᱲ ᱠᱚ ᱵᱟᱝ ᱟᱸᱡᱚᱢ ᱧᱟᱢᱚᱜ ᱠᱟᱱᱟ
ᱠᱷᱟᱞ ᱢᱟᱱᱮ ᱢᱤᱫ ᱪᱷᱚᱴ ᱜᱮᱢ ᱧᱟᱢᱟ ᱯᱷᱟᱭᱱᱮᱞ ᱚᱱᱟ ᱨᱮᱜᱮ ᱡᱟᱦᱟ ᱯᱟᱥ ᱠᱮᱫᱟᱢ ᱦᱩᱭᱱᱟ ᱠᱷᱟᱱ ᱚ ᱱᱤᱛᱚᱝ ᱟᱸᱡᱚᱢᱚᱜ ᱠᱟᱱᱟ ᱟᱸᱡᱚᱢᱚᱜ ᱠᱟᱱᱟ